ᱦᱮᱞᱳ ᱾
ᱦᱮᱸ ᱡᱚᱸᱦᱟᱨ ᱜᱮ ᱜᱚᱝᱠᱮ ᱾
ᱦᱮᱸ ᱟᱸᱡᱚᱢ ᱫᱟᱹᱵᱤᱱ?
ᱦᱮᱸ ᱟᱸᱡᱚᱢ ᱫᱟᱹᱧ ᱾
ᱦᱮᱸ ᱜᱚᱝ ᱚ ᱟᱪᱪᱷᱟ ᱦᱮᱸ ᱢᱟ ᱞᱟᱹᱭ ᱵᱤᱱ, ᱪᱮᱫ ᱵᱤᱱ ᱞᱟᱹᱭ ᱞᱟᱹᱜᱤᱫᱚᱜ ᱠᱟᱱ ᱛᱟᱦᱮᱸ-ᱟ?
ᱦᱚᱸᱜᱚᱭ ᱠᱟᱹᱴᱤᱡ ᱚᱲᱟᱜ ᱥᱮᱫ ᱨᱮᱜᱮ ᱢᱮᱱᱟᱜ ᱦᱟᱛᱟᱲ ᱠᱟᱫ ᱞᱤᱧᱟᱹ ᱱᱤᱭᱟᱹ ᱫᱷᱟᱣ ᱫᱚ᱾
ᱛᱟᱦᱚᱞᱮ ᱪᱮᱫ ᱵᱤᱱ ᱪᱤᱠᱟᱹᱭᱮᱫᱟ ᱜᱚᱝᱠᱮ?
ᱪᱤᱠᱟᱹ ᱵᱚᱞᱛᱮ ᱪᱮᱫ ᱵᱞᱤᱧ ᱪᱤᱠᱟᱹᱭᱮᱫᱟ ᱢᱟᱱᱮ ᱦᱤᱛᱚᱜ ᱠᱟᱹᱴᱤᱡ, ᱠᱟᱹᱢᱤᱭᱮᱫ ᱛᱟᱦᱮᱸᱞᱤᱧ ᱢᱳᱵᱟᱭᱤᱞ ᱛᱮ ᱟᱫᱚ ᱟᱹᱵᱤᱱ ᱵᱤᱱ ᱯᱷᱳᱱ ᱜᱚᱫ ᱠᱮᱫᱟ ᱟᱫᱚ ᱦᱚᱸᱜᱼᱚᱭ ᱜᱚᱞᱯᱚ ᱦᱩᱭᱩᱜ
ᱟᱪᱪᱷᱟ, ᱦᱮᱸ, ᱦᱮᱸ, ᱚ ᱞᱟᱹᱭ ᱫᱟᱞᱤᱧ ᱜᱚᱝᱠᱮ ᱟᱯᱮᱥᱮᱫ ᱫᱚ ᱪᱟᱥᱵᱟᱥ? ᱛᱤᱱ ᱡᱟᱹᱞ?
ᱪᱟᱥ ᱠᱟᱛᱷᱟ ᱫᱚ ᱟᱞᱚᱵᱤᱱ, ᱪᱟᱥ ᱠᱚᱛᱷᱟ ᱫᱚ ᱫᱚ ᱟᱨ ᱟᱞᱚᱵᱤᱱ ᱞᱟᱹᱭᱟ ᱮᱢᱚᱱ ᱠᱮᱥ ᱟᱨ ᱵᱟᱭ ᱫᱟᱜ ᱫᱟᱭ,
ᱵᱟᱭ ᱫᱟᱜ ᱫᱟ,
ᱫᱟᱜ ᱫᱟᱲᱤ ᱡᱮ ᱫᱟᱜ ᱡᱟᱹᱲᱤ ᱜᱮ ᱵᱟᱹᱱᱩᱜᱼᱟ ᱜᱚᱝᱠᱮ ᱪᱮᱫ ᱵᱤᱱ ᱞᱟᱹᱭᱟ, ᱦᱚᱜᱼᱚᱭ ᱠᱟᱹᱴᱤᱡ ᱠᱟᱹᱴᱤᱡ ᱨᱤᱢᱤᱞ ᱠᱮᱫᱟᱭ ᱟᱨᱚ
ᱵᱚᱱᱫᱚ ᱠᱮᱫᱟᱭ ᱟᱨ ᱠᱷᱟᱪᱮ ᱥᱤ ᱛᱩᱝ ᱠᱟᱫᱟᱭ ᱡᱟᱦᱟᱸ ᱠᱚ ᱫᱟᱜ ᱞᱮᱫᱟᱭ ᱚᱱᱟ ᱠᱚᱦᱚᱸ ᱟᱸᱡᱮᱫ ᱪᱟᱵᱟᱭᱮᱱᱟ, ᱪᱮᱫ ᱵᱤᱱ ᱞᱟᱹᱭᱟ ᱢᱟ?
ᱢᱟ, ᱛᱟᱦᱚᱞᱮ ᱜᱚᱝᱠᱮ ᱪᱮᱫ ᱦᱩᱭᱩᱜᱼᱟ? ᱱᱚᱝᱠᱟ ᱡᱩᱫᱤ ᱵᱟᱭ ᱫᱟᱜ ᱟᱵᱚᱱᱟ?
ᱦᱮᱸ ᱟᱨ ᱪᱮᱫ ᱵᱤᱱ ᱞᱟᱹᱭᱟ ᱡᱟ ᱜᱮ ᱦᱸ ᱪᱟᱞᱟᱜ ᱦᱩᱭᱩᱜᱼᱟ ᱟᱫᱚ ᱮᱴᱟᱜ ᱥᱮᱫ ᱧᱚᱜ ᱜᱮ ᱵᱟᱭᱨᱤ ᱠᱚ ᱠᱟᱹᱢᱤ ᱠᱚ᱾
ᱥᱮ ᱯᱟᱹᱦᱤᱞ, ᱯᱟᱹᱦᱤᱞ ᱞᱮᱠᱟ ᱫᱤᱱ ᱨᱩᱣᱟᱹᱲ ᱠᱟᱱ ᱛᱟᱵᱚᱱᱟ ᱯᱟᱹᱦᱤᱞ ᱡᱮᱢᱚᱱ ᱡᱚᱸᱰᱨᱟ ᱠᱚ, ᱤᱭᱟᱹ ᱠᱚ ᱟᱹᱰᱤ ᱨᱚᱠᱚᱢ ᱠᱤᱪᱷᱩ ᱠᱚ ᱡᱚᱢ ᱛᱟᱦᱮᱸᱼᱟ ᱚᱱᱠ ᱜᱮ ᱡᱚᱢ ᱦᱩᱭᱩᱜ ᱛᱟᱵᱚᱱᱟ ᱥᱮ ᱪᱮᱫ ᱜᱚᱢᱠᱮ?
ᱦᱳᱭ ᱡᱚᱸᱰᱨᱟ ᱠᱚᱜᱮ ᱮᱨ ᱦᱩᱭᱩᱜᱼᱟ ᱪᱤᱠᱟᱹᱭᱟᱵᱤᱱ,
ᱦᱮᱸ,
ᱡᱚᱸᱰᱨᱟ ᱠᱚᱜᱮ ᱮᱨ ᱦᱩᱭᱩᱜᱼᱟ ᱟᱫᱚᱵᱤᱱ ᱪᱤᱠᱟᱹᱭᱟ, ᱦᱮᱸᱥᱮ, ᱡᱚᱸᱰᱨᱟ ᱠᱚ ᱮᱨ ᱦᱩᱭᱩᱜᱼᱟ ᱡᱟᱱᱦᱮ ᱠᱚ ᱮᱨ ᱦᱩᱭᱩᱜᱼᱟ᱾
ᱦᱮᱸ, ᱟᱹᱰᱤ ᱟᱹᱰᱤ ᱥᱚᱢᱚᱥᱥᱟ ᱛᱚ ᱜᱚᱝᱠᱮ ᱛᱟᱦᱚᱞᱮ?
ᱦᱮᱸ ᱥᱚᱢᱚᱥᱥᱟ ᱜᱮᱭᱟ, ᱛᱟᱦᱚᱞᱮ ᱟᱹᱵᱤᱱ ᱫᱚ ᱵᱤᱱ ᱛᱟᱦᱚᱞᱮ ᱟᱹᱵᱤᱱ ᱫᱚᱵᱤᱱ ᱪᱩᱠᱟᱹᱣ ᱞᱮᱫᱟ ᱥᱮ ᱵᱟᱝ?
ᱟᱹᱞᱤᱧ ᱦᱚᱸ ᱚᱱᱠᱟᱜᱮ ᱢᱟᱱᱮ ᱵᱟᱹᱭᱦᱟᱹᱲ ᱠᱚᱫᱚ ᱨᱚᱦᱚᱭ ᱦᱳᱭ ᱨᱚᱦᱚᱭ ᱦᱩᱭ ᱟᱠᱟᱱᱟ᱾ ᱟᱨ ᱜᱷᱩᱴᱩ ᱠᱚᱫᱚ ᱫᱟᱜ ᱛᱟᱦᱮᱸ ᱠᱟᱱᱟ ᱟᱫᱚ ᱛᱮᱦᱮᱧ ᱞᱤᱧ ᱠᱷᱮᱛ ᱥᱮᱫ ᱞᱤᱧ ᱪᱟᱞᱟᱣᱱᱟ ᱛᱟᱦᱞᱮ ᱥᱤ ᱦᱚᱸ ᱥᱤ ᱛᱟᱦᱮᱸ ᱠᱟᱱᱟ ᱞᱟᱹᱭ ᱫᱟᱹᱞᱤᱧ ᱵᱷᱤᱛᱟᱹ ᱞᱤᱧ ᱢᱟᱜᱟ ᱟᱫᱚ ᱪᱟᱞᱟᱣ ᱠᱟᱛᱮᱜ ᱞᱤᱧ ᱧᱮᱞ ᱮᱫᱟ ᱫᱟᱜ ᱜᱮ ᱵᱟᱹᱱᱩᱜᱼᱟ᱾
ᱚ, ᱟᱪᱪᱷᱟ, ᱟᱪᱪᱷᱟ, ᱦᱮᱸ,
ᱦᱮᱸ, ᱛᱟᱦᱚᱞᱮ ᱟᱫᱚ ᱵᱷᱤᱛᱟᱹ ᱪᱤᱠᱟᱹᱛᱮᱵᱤᱱ ᱢᱟᱜᱟ?
ᱦᱩ,
ᱟᱫᱚ ᱱᱚᱣᱟ ᱫᱚ ᱮᱢᱚᱱ ᱤᱭᱟᱹ ᱦᱩᱭᱩᱜᱼᱟ ᱢᱟᱱᱮ ᱚᱠᱟ ᱥᱮᱫ ᱦᱚᱸ ᱵᱟᱝ ᱜᱟᱱᱚᱜᱼᱟ ᱢᱟᱱᱮ᱾ ᱰᱟᱝᱨᱟ ᱱᱟᱦᱮᱞ ᱛᱮ ᱥᱤ ᱞᱮᱠᱷᱟᱱ ᱵᱤᱱ ᱯᱩᱨᱟᱹ ᱱᱟᱦᱮᱞ ᱜᱮ ᱵᱟᱝ ᱵᱚᱞᱚᱱᱟ᱾ ᱟᱨ ᱨᱚᱴᱟᱨ ᱛᱮ ᱥᱤᱢ ᱢᱟᱱᱮ ᱯᱩᱨᱟᱹ ᱜᱩᱞᱟᱹᱴ ᱜᱩᱞᱟᱹᱴ ᱜᱩᱴᱤ ᱜᱩᱴᱤ ᱦᱩᱭᱩᱜᱼᱟ᱾
ᱚ ᱞᱚᱥᱚᱫ ᱛᱮᱫ ᱫᱚ ᱵᱟᱝ?
ᱦᱮᱸ,
ᱚ ᱛᱟᱦᱚᱞᱮ ᱫᱟᱜ ᱫᱟᱜ ᱥᱩᱨ ᱨᱮ ᱵᱟᱹᱱᱩᱜ ᱵᱟᱹᱵᱤᱱ ᱟᱨᱮᱡᱟ?
ᱟᱨ ᱫᱟᱜ ᱢᱮᱱᱟᱜ ᱟᱛᱚ ᱜᱚᱝᱠᱮ ᱞᱟᱹᱭ ᱫᱟᱞᱤᱧ ᱥᱮᱭᱛᱚ ᱢᱟᱱᱮ ᱱᱤᱛᱚᱜ ᱠᱷᱚᱱᱟᱜ ᱡᱩᱫᱤ ᱟᱨᱮᱡ ᱠᱟᱛᱮᱵᱤᱱ ᱨᱚᱦᱚᱭᱟ ᱛᱟᱦᱚᱞᱮ ᱯᱚᱨᱮᱛᱮ ᱟᱫᱚ ᱪᱮᱫ ᱦᱩᱭᱩᱜᱼᱟ?
ᱦᱮᱸ, ᱚᱱᱟ ᱦᱚᱸ, ᱠᱟᱛᱷᱟ ᱠᱟᱱᱟ ᱦᱮᱸ,
ᱦᱮᱸ᱾ ᱛᱤᱱ ᱫᱤᱱ ᱵᱤᱱ ᱟᱨᱮᱡᱟ?
ᱥᱚᱵ ᱫᱤᱱ ᱥᱚᱢᱵᱷᱚᱵ ᱠᱟᱱᱟᱠᱤ ᱟᱨ ᱦᱚᱸᱜᱼᱚᱭ ᱱᱚᱣᱟ ᱥᱩᱱᱩᱢ ᱠᱚᱦᱚᱸ ᱵᱟᱝ ᱧᱟᱯᱟᱢ ᱠᱟᱱᱟ᱾ ᱱᱤᱛᱚᱜ ᱡᱟ ᱯᱮᱴᱨᱳᱞᱟᱜ ᱠᱨᱟᱭᱥᱤᱥ ᱪᱟᱞᱟᱜ ᱠᱟᱱᱟ᱾ ᱯᱟᱢ ᱨᱮᱦᱚᱸ ᱵᱟᱝ ᱧᱟᱯᱟᱢ ᱠᱟᱱᱟ ᱟᱨ ᱮᱢᱱᱤ ᱫᱚᱠᱟᱱ ᱨᱮᱦᱚᱸ ᱵᱟᱝ ᱧᱟᱯᱟᱢ ᱠᱟᱱᱟ᱾ ᱛᱟᱦᱚᱞᱮ ᱢᱟᱱᱮ ᱟᱨᱮᱡᱽ ᱠᱟᱛᱮ ᱨᱚᱦᱚᱭ ᱠᱟᱛᱮᱫ ᱫᱚ ᱟᱹᱰᱤ ᱢᱩᱥᱠᱤᱞ ᱦᱩᱭᱩᱜ ᱛᱟᱵᱚᱱᱟ, ᱡᱷᱟᱢᱮᱞᱟ ᱧᱚᱜ ᱜᱮᱭᱟ ᱦᱮᱸ᱾
ᱚ ᱟᱨ ᱛᱟᱦᱞᱮ ᱮᱢᱱᱤ ᱜᱚᱢᱠᱮ ᱟᱵᱤ ᱟᱯᱮᱭᱟ ᱥᱮᱫ ᱫᱚ ᱮᱢᱱᱤ ᱤᱭᱟᱹ ᱵᱤᱨ ᱜᱮ ᱵᱤᱨ ᱫᱤᱥᱚᱢ ᱜᱮ ᱠᱟᱱᱟ ᱯᱮ ᱥᱮ ᱮᱢᱱᱤ ᱤᱭᱟᱹ ᱮᱸ ᱵᱤᱞᱟᱹᱛ ᱫᱤᱥᱚᱢ?
ᱛᱚ ᱢᱚᱴᱟ ᱢᱩᱴᱤ ᱵᱤᱞᱟᱹᱛ ᱧᱚᱜ ᱜᱮᱭᱟ ᱟᱨᱠᱤ᱾ ᱫᱚᱢᱮ ᱦᱚᱸ ᱵᱟᱝ ᱵᱤᱨᱟ ᱟᱨ ᱫᱚᱢᱮ ᱵᱤᱞᱟᱹᱛ ᱦᱚᱸ ᱵᱟᱝ ᱵᱤᱞᱟᱹᱛ-ᱟ᱾
ᱟᱫᱚ ᱛᱟᱦᱚᱞᱮ ᱜᱚᱝᱠᱮ ᱤᱭᱟᱹ ᱢᱤᱱᱤ ᱠᱟᱞᱮᱠᱥᱮᱱ ᱠᱚᱫᱚ ᱵᱟᱹᱱᱩᱜᱼᱟ ᱡᱮ ᱫᱟᱜ
ᱢᱮᱱᱟᱜ-ᱟ᱾ ᱢᱮᱱᱟᱜ-ᱟ ᱟᱹᱰᱤ ᱦᱚᱲᱟᱜ ᱜᱮ᱾
ᱚ᱾
ᱢᱟᱱᱮ ᱡᱟᱦᱟᱸᱭ ᱡᱟᱦᱟᱸᱭ ᱚᱱᱠᱟ ᱴᱟᱠᱟ ᱯᱚᱭᱥᱟ ᱠᱚ ᱢᱮᱱᱟᱜ ᱛᱟᱠᱚᱣᱟ ᱩᱱᱠᱩ ᱫᱚ ᱠᱷᱮᱛ ᱠᱚᱨᱮ ᱠᱚ ᱡᱩᱛ ᱠᱟᱣᱱᱟ᱾
ᱚ ᱛᱟᱦᱚᱞᱮ ᱚᱱᱟ ᱛᱮᱜᱮ ᱵᱟᱹᱵᱤᱱ ᱟᱨᱮᱡᱟᱜ-ᱟ᱾
ᱟᱫᱚ ᱜᱚᱝᱠᱮ ᱚᱱᱟ ᱛᱚ ᱯᱚᱭᱥᱟ ᱞᱟᱜᱟᱜ-ᱟᱺ ᱞᱟᱹᱭᱟᱠᱚ ᱯᱚᱭᱥᱟ ᱞᱟᱜᱟᱜ-ᱟ᱾ ᱦᱩᱸ᱾ ᱠᱟᱨᱮᱱᱴ ᱠᱷᱚᱨᱚᱪ ᱫᱚ ᱞᱟᱜᱟᱜ ᱜᱮᱭᱟ ᱛᱚ᱾
ᱦᱩᱸ᱾
ᱦᱩᱸ᱾ ᱧᱮᱞ ᱫᱟᱞᱤᱧ ᱪᱮᱫ ᱞᱤᱧ ᱪᱤᱠᱟᱹᱭᱟ ᱦᱟᱸᱜ᱾ ᱠᱟᱱ ᱚᱱᱟ ᱢᱤᱱᱤᱭᱮ ᱫᱟᱜ ᱛᱮᱜᱮ ᱞᱤᱧ ᱨᱚᱦᱚᱭᱟ ᱢᱚᱱᱮᱭ ᱫᱟᱞᱤᱧ ᱛᱚ᱾
ᱩᱸ᱾ ᱦᱮᱸ ᱜᱚᱝᱠᱮ ᱟᱫᱚ ᱢᱤᱱᱤ ᱫᱟᱜ ᱛᱮ ᱵᱟᱵᱤᱱ ᱨᱚᱦᱚᱭ ᱞᱮᱠᱷᱟᱱ ᱦᱚᱸ ᱟᱫᱚ ᱨᱚᱦᱚᱭ ᱫᱚ ᱦᱩᱭᱩᱜ ᱜᱮᱭᱟ ᱟᱜᱩ ᱠᱮ ᱦᱩᱲᱩ ᱠᱚᱫᱚ ᱟᱫᱚ ᱢᱤᱱᱤ ᱟᱯᱮᱥᱮᱫ ᱫᱚ ᱢᱮᱱᱟᱜ-ᱟ᱾ ᱠᱤᱱᱛᱩ ᱟᱞᱮ ᱥᱮᱫ ᱫᱚ ᱢᱤᱱᱤ ᱦᱚᱸ ᱵᱟᱹᱱᱩᱜ ᱫᱚ ᱜᱚᱝᱠᱮ ᱪᱮᱫ ᱵᱤᱱ ᱞᱟᱹᱭᱟ ᱡᱮ ᱢᱤᱱᱤ ᱫᱟᱜ ᱛᱮ ᱠᱟᱹᱴᱤᱡ ᱥᱮ ᱜᱟᱰᱟ ᱫᱟᱜ᱾ ᱜᱟᱰᱟ ᱦᱚᱸ ᱵᱟᱹᱱᱩᱜ-ᱟ ᱚᱱᱮ ᱠᱟᱹᱴᱤᱡ ᱵᱩᱨᱩ ᱥᱚᱝᱜᱷᱟ ᱠᱚ ᱢᱮᱱᱟᱜ-ᱟ ᱚᱱᱟ ᱵᱩᱨᱩ ᱵᱩᱨᱩ ᱛᱮ ᱫᱟᱜ ᱠᱟᱹᱴᱤᱡ ᱤᱭᱟᱹ ᱚᱱᱟ ᱵᱩᱨᱩ ᱞᱟᱛᱟᱨ ᱛᱮ ᱠᱟᱹᱴᱤᱡ ᱫᱟᱜ ᱞᱤᱸᱡᱤᱜ-ᱟ᱾ ᱚᱱᱟ ᱜᱮ ᱜᱮ ᱟᱨᱠᱤ ᱟᱞᱮᱫᱚ ᱜᱟᱰᱟ ᱞᱮ ᱢᱮᱱᱟ᱾
ᱦᱩᱸ ᱦᱩᱸ ᱦᱩᱸ᱾
ᱛᱟᱦᱞᱮ ᱚᱱᱟ ᱜᱟᱰᱟ ᱞᱮ ᱢᱮᱱᱠᱷᱟᱱ ᱟᱫᱚ ᱚᱱᱠᱟ ᱛᱩᱨᱢᱩᱡᱽ ᱠᱚᱠᱚ ᱪᱟᱥ ᱵᱟᱲᱟ ᱠᱟᱜ-ᱟ ᱛᱚ ᱟᱫ ᱟᱫᱚ ᱚᱱᱠᱟ ᱠᱚ ᱰᱚᱵᱷᱟᱜ ᱧᱚᱜ ᱠᱟᱫᱟ ᱟᱨᱠᱤ ᱦᱮᱸᱥᱮ᱾ ᱟᱫᱚ ᱰᱚᱵᱷᱟᱜ ᱛᱚ ᱧᱚᱜ ᱠᱟᱜ ᱠᱷᱟᱱ ᱠᱚ ᱟᱫᱚ ᱚᱱᱟ ᱠᱚᱨᱮ ᱠᱟᱹᱴᱤᱡ ᱫᱟᱜ ᱛᱚᱸᱵᱟᱣ ᱠᱟᱱᱟ᱾
ᱦᱩᱸ᱾
ᱫᱟᱜ ᱛᱚᱸᱵᱟᱣ ᱟᱠᱟᱱᱟ ᱛᱟᱯᱚᱨᱮ ᱰᱷᱮᱨ ᱧᱚᱜ ᱜᱮ ᱫᱟᱜ ᱠᱮᱫᱟᱭ ᱢᱤᱫ ᱫᱷᱟᱣ ᱫᱚ᱾ ᱟᱫᱚ ᱠᱟᱹᱴᱤᱡ ᱚᱱᱟ ᱟᱹᱛᱩ ᱧᱚᱜ ᱱᱟ ᱟᱫᱚ ᱞᱟᱹᱭᱫᱟ ᱦᱚᱸᱜ-ᱚᱭ ᱛᱚ ᱵᱚᱨᱥᱟ ᱜᱚᱫ ᱯᱟᱲᱟᱣ ᱜᱚᱫ ᱠᱟᱱᱟ ᱟᱫᱚ ᱠᱟᱹᱴᱤᱡ ᱨᱚᱦᱚᱭ ᱦᱩᱭᱩᱜ-ᱟ᱾ ᱪᱟᱨᱟ ᱠᱚᱦᱚᱸ ᱜᱤᱲᱤ ᱦᱩᱭ ᱠᱟᱱᱟ ᱛᱟᱯ ᱯᱟᱨᱮ ᱟᱫᱚ ᱦᱚᱸᱜ-ᱚᱭ ᱵᱟᱭ ᱫᱟᱜ ᱫᱟᱭ᱾ ᱟᱨ ᱚᱱᱟ ᱫᱟᱜ ᱠᱚᱦᱚᱸ ᱟᱸᱡᱮᱫ ᱦᱤᱡᱩᱜ ᱠᱟᱱᱟ ᱟᱨ ᱪᱤᱠᱟᱹᱭᱟᱵᱤᱱ ᱟᱨ ᱛᱚᱞᱟ ᱦᱚᱸ ᱦᱟᱲᱟᱢᱚᱜ ᱠᱟᱱᱟ᱾ ᱦᱟᱲᱟᱢ ᱫᱚ ᱟᱣᱨᱤ ᱦᱟᱲᱟᱢᱚᱜᱼᱟ᱾ ᱟᱨ ᱠᱤᱪᱷᱩ ᱫᱤᱱ ᱛᱮᱜᱮ ᱦᱟᱲᱟᱢᱚᱜᱼᱟ᱾
ᱦᱟᱲᱟᱢᱚᱜ-ᱟ ᱦᱮᱸ᱾
ᱦᱩᱸ ᱟᱨ ᱛᱟᱦᱚᱞᱮ ᱪᱮᱫ ᱠᱚᱨᱟᱣ ᱛᱮᱱᱟᱜ ᱦᱚᱸ ᱪᱮᱫ ᱦᱚᱸ ᱵᱟᱝᱞᱤᱧ ᱪᱤᱠᱟᱹ ᱫᱟᱲᱮᱭᱟᱜ ᱤᱭᱟᱹ ᱟᱨ ᱫᱮᱠᱷᱤ ᱧᱮᱞ ᱦᱩᱭᱩᱜ-ᱟ ᱟᱨ ᱠᱚᱴᱟ ᱫᱤᱱ ᱱᱚᱣᱟ ᱵᱷᱟᱫᱚᱨ ᱵᱚᱸᱜᱟ ᱦᱟᱹᱵᱤᱡ ᱛᱟᱺᱜᱤ ᱦᱩᱭᱩᱜ-ᱟ᱾ ᱡᱩᱫᱤ ᱵᱟᱭ ᱫᱟᱜᱽ ᱠᱷᱟᱱ ᱟᱫᱚ ᱵᱟᱹᱵᱤᱱ ᱩᱴᱷᱟᱹᱜ-ᱟ ᱦᱟᱸᱜ᱾ ᱱᱟᱢᱟᱞ ᱠᱟᱹᱢᱤ ᱥᱮᱫ ᱦᱮᱸ ᱥᱮ᱾
ᱦᱮᱸᱻ ᱟᱫᱚ ᱞᱟᱹᱭ ᱫᱟᱞᱤᱧ ᱡᱩᱫᱤ ᱚᱱᱟ ᱜᱩ ᱛᱩᱫᱽ ᱛᱚᱞᱟ ᱫᱚ ᱡᱩᱫᱤ ᱵᱚᱭᱮᱥ ᱠᱟᱛᱮᱜ ᱵᱤᱱ ᱨᱚᱦᱚᱭᱟ, ᱟᱫᱚ ᱨᱚᱦᱚᱭ ᱞᱮᱠᱷᱟᱱ ᱜᱮ ᱟᱫᱚ ᱯᱚᱴᱮᱜ-ᱟ ᱛᱚ᱾
ᱦᱮᱸ ᱦᱮᱸ ᱟᱹᱰᱤ ᱵᱟᱨ ᱞᱤᱧ ᱧᱮᱞ ᱟᱠᱟᱫᱟ ᱦᱮᱸ ᱢᱟᱱᱮ ᱢᱤᱫ ᱯᱷᱩᱴ ᱦᱚᱸ ᱵᱟᱝ ᱦᱩᱭᱩᱜ-ᱟ᱾ ᱦᱮᱸ ᱥᱮ᱾ ᱚᱱᱮ ᱢᱤᱜ ᱯᱷᱩᱴ ᱦᱚᱸ ᱵᱟᱝ ᱦᱩᱭᱩᱜ-ᱟ ᱟᱨ ᱯᱚᱴᱮᱜ-ᱟ, ᱟᱫᱚᱧ ᱟᱫᱚ ᱚᱠᱟᱴᱷᱮᱱ ᱵᱤᱱ ᱤᱨᱟ, ᱚᱠᱟᱴᱷᱮᱱ ᱵᱤᱱ ᱫᱟᱞᱟ ᱟᱨ ᱚᱠᱟᱴᱷᱮᱱ ᱦᱩᱭᱩᱜ-ᱟ ᱦᱩᱲᱩ?
ᱛᱚᱞ ᱜᱮ ᱵᱟᱝ ᱜᱟᱱᱚᱜ, ᱟᱨ ᱛᱚᱞ ᱦᱚᱸᱛᱚ ᱵᱟᱝ ᱜᱟᱱᱚᱜ-ᱟ᱾
ᱵᱟᱝ ᱜᱟᱱᱚᱜᱼᱟ ᱦᱮᱸ ᱚ, ᱦᱮᱸ ᱦᱮᱸᱛᱚ᱾ ᱟᱨ ᱛᱟᱞᱦᱮ ᱜᱚᱝᱠᱮ ᱤᱭᱟᱹ ᱛᱟᱞᱦᱮ ᱪᱮᱫ ᱞᱤᱧ ᱞᱟᱹᱭᱫᱟ ᱚᱱᱟ ᱮᱸᱻ ᱵᱤᱞᱟᱹᱛ ᱫᱚ ᱵᱤᱞᱟᱹᱛᱤᱭᱟ ᱠᱟᱱᱟᱯᱮᱥᱮ ᱦᱮᱸ ᱥᱮ᱾ ᱠᱮᱱᱮᱞ ᱠᱚᱫᱚ ᱵᱟᱹᱱᱩᱜ-ᱟ?
ᱠᱮᱱᱮᱞ ᱠᱚᱫᱚ ᱢᱮᱱᱟᱜ ᱫᱚ ᱢᱮᱱᱟᱜ-ᱟ ᱚᱱᱟ ᱫᱚ ᱴᱟᱭᱤᱢ ᱨᱮᱠᱚ ᱟᱲᱟᱜᱟ ᱛᱚ, ᱟᱨ ᱡᱟᱦᱟ ᱠᱮᱱᱮᱞ ᱢᱮᱱᱟᱜ ᱛᱟᱞᱮ ᱫᱚ ᱚᱱᱟ ᱫᱚ ᱚᱱᱟ ᱵᱟᱹᱭᱦᱟᱹᱲ ᱜᱮ ᱫᱟᱜ-ᱮ ᱧᱟᱢᱟ᱾ ᱜᱷᱩᱴᱩ ᱥᱮᱫ ᱫᱚ ᱵᱟᱭ ᱧᱟᱢᱟ᱾ ᱠᱷᱳᱡᱽ ᱠᱟᱱᱟ, ᱚᱱᱟ ᱫᱚ ᱡᱟ ᱦᱩᱭᱩᱜ-ᱟ ᱪᱮᱛᱟᱱ ᱨᱮᱱᱟᱜ ᱟᱥ
ᱚᱻ
ᱵᱩᱡᱽ ᱠᱮᱫᱟᱵᱤᱱ ᱚᱱᱟᱛᱮ ᱡᱟ ᱦᱩᱭᱱᱟ ᱦᱩᱭ ᱱᱟ, ᱚᱱᱟ ᱫᱚ ᱠᱮᱱᱮᱞ ᱫᱟᱜ ᱛᱚ ᱵᱟᱭ ᱧᱟᱢᱟ ᱚᱱᱟ ᱤᱭᱟᱹ ᱫᱚ ᱵᱟᱹᱫᱽ ᱫᱚ ᱟᱨ
ᱚ, ᱦᱩᱸ ᱦᱩᱸ᱾
ᱟᱪᱪᱷᱟ᱾
ᱦᱩᱸ᱾
ᱦᱩᱸ᱾
ᱟᱨ ᱟᱸᱡᱚᱢ ᱠᱟᱜ ᱠᱚᱣᱟᱞᱤᱧ ᱪᱮᱛᱟ ᱠᱮᱱᱮᱞ ᱠᱚᱨᱮᱫ ᱫᱚ ᱵᱷᱟᱹᱜᱤ ᱜᱮ ᱦᱟᱹᱠᱩ ᱠᱚ ᱦᱩᱭᱩᱜ-ᱟ᱾ ᱦᱟᱹᱠᱩ ᱵᱤᱱ ᱥᱟᱵ ᱵᱟᱲᱟ ᱠᱚᱜᱮᱭᱟ ᱥᱮ ᱵᱟᱝ ᱡᱟᱞ ᱠᱚᱛᱮ ᱠᱚ ᱢᱟᱛᱷᱟ ᱵᱟᱨᱤ ᱡᱟᱞ ᱠᱚᱛᱮ?
ᱦᱮᱸ ᱜᱚᱝᱠᱮ ᱡᱚᱠᱷᱚᱱ ᱫᱟᱜ ᱠᱚ ᱟᱲᱟᱜᱟ ᱥᱮ ᱟᱫᱚ ᱡᱚᱠᱷᱚᱱ ᱟᱲᱟᱜ ᱠᱟᱛᱮ ᱛᱟᱯᱚᱨᱮ ᱠᱚ ᱵᱚᱱᱫᱚᱭᱟ᱾ ᱩᱱ ᱥᱚᱢᱚᱭ ᱫᱚ ᱜᱚᱴᱟ ᱠᱮᱱᱮᱞ ᱜᱮ ᱦᱚᱲ ᱵᱤᱱ ᱧᱟᱢ ᱠᱚᱣᱟ᱾ ᱠᱚᱲᱟ ᱦᱚᱯᱚᱱ, ᱠᱩᱲᱤ ᱦᱚᱯᱚᱱ, ᱜᱤᱫᱽᱨᱟᱹ ᱯᱤᱫᱽᱨᱟᱹ, ᱫᱚᱢᱮ ᱦᱟᱹᱠᱩ ᱥᱟᱵ ᱞᱟᱹᱜᱤᱫ ᱡᱟ
ᱦᱚᱲ ᱠᱚ ᱩᱱᱫᱚ ᱟᱨ ᱵᱟᱭᱨᱮ ᱠᱚᱨᱮᱱ ᱦᱚᱸᱠᱚ ᱦᱤᱡᱩᱜ-ᱟ ᱡᱚᱠᱷᱚᱱ ᱠᱚ ᱫᱟᱜ ᱠᱚᱠᱚ ᱵᱚᱱᱫᱚᱭᱟ᱾ ᱟᱫᱚ ᱠᱚ ᱵᱟᱲᱟᱭᱟ ᱚᱝᱠᱟᱜᱮ ᱠᱮᱱᱮᱞ ᱫᱟᱜ ᱵᱚᱱᱫᱚ ᱠᱮᱫᱟ ᱠᱚ ᱢᱟᱱᱮ ᱦᱟᱹᱠᱩ ᱠᱚ ᱟᱫᱚ ᱠᱚ ᱧᱟᱢᱚᱜ-ᱟ᱾ ᱦᱩᱸ, ᱵᱟᱭᱨᱮ ᱵᱟᱭᱨᱮ ᱨᱮᱱ ᱦᱚᱲ ᱠᱚ ᱦᱤᱡᱩᱜ-ᱟ ᱡᱟᱞ ᱟᱛᱮᱫ ᱢᱟᱛᱷᱟ ᱵᱷᱟᱹᱨᱤ ᱟᱛᱮᱫ ᱥᱟᱹᱨᱜᱤᱭᱟᱛᱮᱫ᱾
ᱚ, ᱦᱮᱸ ᱛᱚ᱾ ᱟᱫᱚ, ᱩᱸᱻ ᱟᱞ ᱱᱚᱸᱰᱮ ᱫᱚ ᱚᱠᱟᱨᱮ ᱵᱤᱱ ᱦᱟᱹᱠᱩ ᱵᱤᱱ ᱥᱟᱵᱮᱭᱟ ᱚᱱᱮ ᱚᱱᱠᱟ ᱠᱚ ᱚᱱᱮ ᱠᱚ ᱛᱟᱲᱟᱣ ᱠᱟᱜ-ᱟ ᱟᱨ ᱡᱟᱜᱮ ᱚᱱᱟ ᱵᱟᱸᱫᱽ ᱠᱷᱚᱱᱟᱜ ᱠᱟᱹᱴᱤᱡ ᱠᱚ ᱛᱩᱫᱩᱜᱼᱟ ᱟᱨ ᱚᱱᱟ ᱤᱭᱟᱹ ᱠᱚᱨᱮ ᱠᱚ ᱵᱚᱞᱚ ᱵᱟᱲᱟᱜᱼᱟ᱾ ᱟᱨ ᱩᱱ ᱠᱩ ᱚᱱᱮ ᱴᱨᱟᱠᱴᱟᱨ ᱛᱟᱭᱚᱢ ᱛᱟᱭᱚᱢᱛᱮ ᱠᱩᱫᱟᱹᱣ ᱠᱟᱠᱚ ᱦᱩᱭᱩᱜᱼᱟ ᱯᱩᱴᱷᱤ ᱦᱟᱹᱠᱩ ᱠᱚ ᱚᱱᱟ ᱥᱤ ᱞᱮᱠᱷᱟᱱ ᱠᱚ ᱧᱟᱢᱚᱜᱼᱟ ᱥᱮ᱾ ᱦᱩᱸ ᱚᱱᱠᱟ ᱠᱟᱛᱮᱜ ᱥᱟᱵ ᱵᱟᱲᱟ ᱦᱩᱭᱩᱜ ᱜᱮᱭᱟ ᱟᱨᱠᱤ᱾
ᱚᱻ ᱛᱟᱦᱚᱞᱮ ᱜᱚᱝᱠᱮ ᱟᱯᱮᱥᱮᱫ ᱫᱚ ᱜᱚᱝᱜᱷᱟ ᱠᱚᱠᱚ ᱧᱟᱢᱚᱜ ᱟ ᱥᱮ ᱵᱟᱝ? ᱜᱚᱝᱜᱷᱟ ᱞᱮᱴᱚ᱾
ᱦᱮᱞᱳ
ᱦᱮᱸ ᱞᱟᱹᱭ ᱵᱤᱱ᱾
ᱞᱟᱹᱭ ᱫᱟᱞᱤᱧ ᱟᱯᱮᱥᱮᱫ ᱫᱚ ᱜᱚᱝᱜᱷᱟ ᱠᱚᱠᱚ ᱧᱟᱢᱚᱜ ᱟᱥᱮ ᱵᱟᱝ ᱠᱟᱴᱠᱚᱢ ᱠᱚ? ᱦᱟᱠᱩ ᱫᱚ
ᱦᱮᱸ ᱦᱮᱸ ᱜᱚᱝᱜᱷᱟ ᱠᱚ ᱧᱟᱢᱚᱜ ᱜᱮᱭᱟ ᱟᱨᱠᱤ ᱚᱱᱠᱟ ᱦᱟᱞᱟᱝ ᱵᱟᱲᱟ ᱦᱩᱭ ᱠᱟᱱᱟ᱾
ᱦᱩᱸ ᱚ ᱟᱪᱷᱟ ᱾
ᱦᱮᱸᱻ ᱛᱚ ᱟᱨ ᱚᱱᱠᱟ ᱦᱟᱹᱠᱩ ᱠᱚᱫᱚ ᱠᱷᱩᱵ ᱠᱚᱢ ᱜᱮ᱾
ᱦᱮᱸ, ᱛᱟᱦᱞᱮ ᱜᱚᱝᱠᱮ ᱟᱯᱮ ᱥᱮᱫ ᱫᱚ ᱫᱚᱢᱮ ᱵᱤᱨ ᱜᱮᱭᱟ ᱥᱮ ᱚᱱᱠᱟ ᱠᱚᱢ ᱟᱨᱠᱤ?
ᱵᱤᱨ ᱵᱚᱞᱛᱮ ᱪᱮᱫ ᱞᱤᱧ ᱞᱟᱹᱭᱟ ᱫᱚᱢᱮ ᱮᱠᱴᱟ ᱵᱤᱨ ᱫᱚ ᱵᱟᱹᱱᱩᱜᱼᱟ᱾ ᱢᱟᱱᱮ ᱴᱟᱺᱰᱤ ᱧᱚᱜ ᱢᱮᱱᱟᱜᱼᱟ ᱵᱩᱨᱩ ᱢᱮᱱᱟᱜ ᱨᱮᱦᱚᱸ ᱠᱷᱩᱵ᱾ ᱮᱭ ᱠᱟᱹᱴᱤᱡ-ᱠᱟᱹᱴᱤᱡ ᱵᱩᱨᱩ ᱢᱮᱱᱟᱜᱼᱟ᱾ ᱦᱮᱸᱥᱮ ᱟᱫᱚ ᱵᱩᱨᱩ ᱠᱚᱨᱮ ᱫᱚ ᱢᱟᱱᱮ ᱫᱟᱨᱮ ᱠᱚᱫᱚ ᱵᱟᱹᱱᱩᱜᱼᱟ ᱟᱨᱠᱤ᱾
ᱟᱪᱪᱷᱟ
ᱦᱩᱸ ᱫᱟᱨᱮ ᱠᱚᱫᱚ ᱵᱟᱹᱱᱩᱜᱼᱟ᱾ ᱦᱮᱸ ᱮᱠᱮᱱ ᱵᱩᱨᱩ ᱜᱮ ᱚᱱᱟ ᱫᱷᱤᱨᱤ ᱠᱚ ᱠᱟᱹᱥᱤ ᱠᱟᱹᱥᱤ ᱞᱟᱴᱟ ᱠᱚ ᱢᱮᱱᱟᱜᱼᱟ᱾
ᱦᱮᱸ
ᱠᱷᱟᱲᱟᱝ ᱠᱚ ᱢᱮᱱᱟᱜᱼᱟ, ᱠᱷᱟᱲᱟᱝ ᱵᱤᱱ ᱧᱮᱞ ᱠᱟᱫᱟ ᱛᱚ?
ᱦᱮᱸ ᱦᱮᱸ ᱦᱟᱱᱮ ᱡᱚᱱᱚᱜ ᱠᱚ ᱵᱮᱱᱟᱣ ᱫᱚ᱾
ᱦᱳᱭ ᱦᱳᱭ ᱦᱳᱭ ᱚᱱᱟ ᱠᱚ ᱢᱮᱱᱟᱜᱼᱟ ᱟᱫᱚ ᱵᱟᱹᱱᱩᱜᱼᱟ᱾ ᱟᱫᱚ ᱚᱱᱟ ᱠᱷᱟᱲᱟᱝ ᱠᱚᱜᱮ ᱚᱱᱟ ᱪᱟᱞᱟᱜ ᱜᱮᱭᱟ ᱠᱚ ᱟᱠᱷᱨᱤᱧ ᱵᱟᱲᱟᱭ ᱜᱮᱭᱟ ᱠᱚ᱾ ᱡᱚᱝ ᱡᱚᱱᱚᱜ ᱡᱩᱛ ᱠᱟᱛᱮ᱾
ᱦᱩᱸ ᱦᱩᱸ ᱦᱮᱸᱻ ᱞᱟᱹᱭ ᱫᱟᱞᱤᱧ ᱜᱚᱢᱠᱮ᱾ ᱞᱟᱹᱭ ᱫᱟᱹᱞᱤᱧ ᱜᱚᱝᱠᱮ ᱟᱯᱮᱥᱮᱫ ᱫᱚ ᱢᱟᱱᱮ ᱵᱤᱨ ᱫᱤᱥᱚᱢ ᱛᱚ, ᱢᱟᱱᱮ ᱡᱷᱚᱛᱚ ᱛᱮᱜᱮ ᱯᱚᱭᱥᱟ᱾
ᱦᱮᱸ ᱯᱚᱭᱥᱟ ᱡᱷᱚᱛᱚ ᱛᱮᱜᱮ᱾
ᱢᱟᱱᱮ ᱟᱵᱤᱱ ᱡᱩᱫᱤ ᱫᱤ ᱤᱭᱟᱹ ᱵᱤᱱ ᱚᱱᱟ ᱥᱟᱨᱡᱚᱢ ᱥᱟᱠᱟᱢ ᱵᱤᱱ ᱦᱮᱡᱼᱟ, ᱚᱱᱟ ᱦᱚᱸ ᱯᱚᱭᱥᱟ᱾ ᱫᱟᱹᱛᱟᱹᱱᱤ ᱵᱤᱱ ᱦᱮᱡᱟ ᱚᱱᱟ ᱦᱚᱸ ᱯᱚᱭᱥᱟ᱾ ᱥᱟᱦᱟᱱ ᱦᱚᱸᱵᱤᱱ ᱚᱱᱟ ᱦᱚᱸ ᱯᱚᱭᱥᱟ᱾ ᱛᱮᱨᱮᱞ ᱥᱟᱠᱟᱢ ᱦᱚᱸ ᱯᱚᱭᱥᱟ, ᱛᱮᱨᱮᱞ ᱦᱚᱸ ᱯᱚᱭᱥᱟ, ᱢᱟᱛᱠᱚᱢ ᱦᱚᱸ ᱯᱚᱭᱥᱟ᱾
ᱦᱩᱸᱻ
ᱟᱨᱦᱚᱸ ᱜᱚᱢᱠᱮ ᱞᱤᱧ ᱟᱸᱡᱚᱢ ᱠᱟᱫᱟ, ᱚᱱᱮ ᱢᱟᱛᱠᱚᱢ ᱚᱱᱟ ᱡᱟᱦᱟᱸ ᱪᱷᱟᱞ ᱛᱮᱫ, ᱚᱱᱟ ᱠᱚ ᱞᱟᱹᱭᱟ ᱨᱟᱱᱩ ᱠᱚ ᱡᱩᱛᱟᱹ, ᱯᱟᱹᱣᱨᱟᱹ ᱥᱟᱞᱟᱜ ᱠᱚ ᱢᱮᱥᱟᱭᱟ ᱱᱚᱜᱼᱚᱭ ᱱᱚᱝᱠᱟ ᱞᱤᱧ ᱟᱸᱡᱚᱢ ᱠᱟᱫᱟ᱾ ᱟᱞᱮᱥᱮᱫ ᱫᱚ ᱚᱱᱟ ᱯᱳᱣᱨᱟᱹ ᱫᱚ ᱵᱟᱠᱚ ᱵᱮᱱᱟᱣᱼᱟ ᱛᱚ ᱛᱟᱦᱚᱞᱮ ᱟᱸᱡᱚᱢ ᱟᱠᱟᱫᱟᱞᱤᱧ᱾ ᱟᱞᱮ ᱥᱮᱫ ᱫᱚ ᱫᱚᱠᱟᱱ ᱠᱚᱨᱮ ᱫᱚ ᱚᱱᱟ ᱧᱟᱢᱚᱜᱼᱟ ᱦᱟᱱᱮ ᱩᱭᱤᱥᱠᱤ ᱨᱟᱢ ᱦᱚᱸᱜᱼᱚᱭ ᱱᱚᱝᱠᱟᱱᱟᱜ᱾ ᱠᱤᱱᱛᱩ ᱟᱵᱚ ᱥᱟᱱᱛᱟᱲ ᱠᱚᱫᱚ ᱠᱤᱱᱛᱩ ᱦᱚᱸᱜ-ᱚ ᱱᱟ ᱢᱟᱛᱠᱚᱢ ᱯᱟᱹᱣᱨᱟᱹ ᱧᱩ ᱜᱮ ᱵᱷᱟᱹᱜᱮᱭᱟ ᱜᱚᱝᱠᱮ, ᱡᱟ ᱵᱤᱱ ᱞᱟᱹᱭ ᱟᱨᱠᱤ᱾
ᱦᱩᱸ ᱦᱩᱸ᱾
ᱪᱮᱫᱟᱜ ᱥᱮ ᱚᱱᱟ ᱫᱚ ᱟᱹᱰᱤ ᱡᱳᱨ ᱪᱮᱫ ᱠᱚᱪᱚ ᱢᱮᱥᱟ ᱛᱷᱟᱠᱮ ᱛᱟᱦᱮᱱᱟ ᱟᱫᱚ ᱚᱠᱚᱭ ᱧᱮᱞ ᱠᱟᱫᱟᱭ᱾
ᱦᱩᱸ᱾
ᱵᱟ ᱜᱚᱝᱠᱮ ᱟᱨ ᱱᱚᱛᱮ ᱫᱚ ᱠᱷᱩᱵᱽ ᱮᱠᱴᱟ ᱫᱚ ᱚᱱᱠᱟ ᱫᱚ ᱵᱟᱠᱚ ᱯᱟᱹᱣᱨᱟᱹᱭ ᱜᱮᱭᱟ᱾ ᱢᱟᱱᱮ ᱢᱟᱛᱠᱚᱢ ᱫᱟᱨᱮ ᱦᱚᱸ ᱵᱟᱹᱱᱩᱜᱼᱟ ᱞᱮᱭ ᱜᱟᱱᱚᱜᱼᱟ ᱠᱷᱩᱵᱮ ᱜᱮ ᱴᱟᱠ ᱵᱟᱹᱱᱩᱜᱼᱟ ᱡᱟᱦᱟᱸ ᱠᱚᱨᱮᱜ ᱛᱟᱦᱮᱸᱜ ᱠᱟᱱᱟ ᱚᱱᱟ ᱠᱚᱦᱚᱸ ᱜᱚᱡ ᱪᱟᱵᱟᱭᱮᱱᱟ ᱟᱨ ᱚᱱᱠᱟ ᱯᱟᱹᱣᱨᱟᱹ ᱛᱮᱞᱮ ᱫᱚ ᱵᱟᱞᱮ ᱩᱱᱟᱹᱜ ᱠᱷᱩᱵ ᱠᱚᱢ ᱜᱮᱠᱚ ᱛᱤ ᱠᱤᱭᱟ ᱡᱟᱦᱟᱸ ᱠᱚᱨᱮᱜ ᱡᱟᱦᱟᱸᱭ ᱦᱚᱭᱛᱚ ᱯᱮᱲᱟ ᱠᱚ ᱦᱮᱡ ᱯᱮᱲᱟ ᱠᱚᱠᱚ ᱮᱢᱟ ᱠᱚᱣᱟ ᱚᱱᱠᱟ ᱠᱷᱩᱵ ᱮᱠᱴᱟ ᱵᱟᱠᱚ ᱛᱤᱠᱤ ᱜᱮᱭᱟ᱾
ᱦᱩᱸ ᱦᱩᱸ᱾
ᱠᱟᱨᱚᱱ ᱮᱸ ᱚᱱᱠᱟ ᱠᱚ ᱦᱤᱡᱩᱜ ᱜᱮᱭᱟ ᱥᱳᱨ ᱨᱮ ᱥᱩᱨ ᱨᱮ ᱦᱤᱡᱩᱜ ᱜᱮᱭᱟ ᱠᱚ ᱠᱮᱢᱯ ᱢᱮᱱᱟᱜᱼᱟ ᱥᱩᱨ ᱨᱮ ᱯᱩᱞᱤᱥ ᱠᱮᱢᱯ᱾
ᱦᱩᱸ ᱦᱩᱸ᱾
ᱟᱫᱚ ᱤᱱᱟᱹᱛᱮ ᱵᱟᱠᱚ ᱛᱤᱠᱤ ᱵᱟᱲᱟᱭ ᱧᱚᱜ ᱜᱮᱭᱟ᱾
ᱚ ᱟᱫᱚ ᱯᱩᱞᱤᱥ ᱠᱚᱦᱚᱸ ᱠᱚ ᱢᱟᱱᱮ ᱠᱚ ᱞᱟᱹᱭᱫᱟ ᱡᱮ ᱯᱟᱹᱣᱨᱟᱹ ᱧᱩ ᱵᱟᱝ ᱜᱟᱱᱚᱜ-ᱟ᱾ ᱯᱟᱹᱣᱨᱟᱹ ᱵᱮᱱᱟᱣ ᱵᱟᱝ ᱜᱟᱱᱚᱜ-ᱟ, ᱱᱚᱝᱠᱟ ᱢᱤᱫᱴᱟᱝ ᱥᱚᱨᱠᱟᱨ ᱠᱷᱚᱱᱟᱜ ᱦᱚᱸ ᱟᱹᱭᱤᱱ ᱠᱚᱠᱚ ᱛᱚᱞ ᱫᱟ᱾ ᱦᱮᱸ ᱟᱨ ᱛᱟᱞᱦᱮ ᱟᱵᱚ ᱧᱩ ᱦᱚᱲᱟᱜ ᱫᱚ ᱪᱮᱫ ᱦᱩᱭᱩᱜ-ᱟ?
ᱤᱱᱟᱹᱛᱮ ᱟᱨᱠᱤ ᱵᱟᱠᱚ ᱛᱤᱠᱤ ᱵᱟᱲᱟᱭ ᱜᱮᱭᱟ᱾ ᱟᱫᱚ ᱧᱩ ᱦᱚᱲᱟᱜ ᱫᱚ ᱟᱫᱚ ᱟᱥᱛᱮ ᱟᱥᱛᱮ ᱛᱮ ᱵᱟᱜᱤ ᱦᱩᱭᱩᱜ-ᱟ ᱚᱱᱟ ᱦᱚᱸ ᱠᱷᱟᱨᱟᱯ ᱜᱮᱭᱟ ᱧᱩ ᱠᱚᱫᱚ ᱯᱟᱹᱣᱨᱟᱹ ᱦᱟᱺᱰᱤ ᱧᱩ ᱠᱚᱫᱚ᱾
ᱦᱩᱸ, ᱦᱩᱸ ᱦᱩᱸ᱾
ᱯᱟᱹᱣᱨᱟᱹ ᱦᱟᱺᱰᱤ ᱧᱩ ᱵᱟᱫᱛᱮ ᱟᱹᱵᱤᱱ ᱮᱴᱟᱜ ᱡᱤᱱᱤᱥ ᱡᱚᱢ ᱵᱤᱱ ᱚᱱᱟ ᱛᱚ ᱟᱨᱚ ᱵᱷᱟᱜᱮᱭᱟ᱾
ᱦᱮᱸ, ᱟᱫᱚ ᱜᱚᱝᱠᱮ ᱞᱮᱭ ᱫᱟᱞᱤᱧ ᱯᱟᱹᱣᱨᱟᱹ ᱦᱟᱺᱰᱤ ᱧᱩ ᱠᱟᱛᱮᱫ ᱫᱚ ᱟᱹᱰᱤ ᱠᱷᱟ